ᱟᱸ ᱟᱸᱡᱚᱢᱚᱜ ᱠᱟᱱᱟ, ᱪᱮᱜᱠᱟ ᱢᱮᱱᱟᱜ ᱵᱤᱱᱟ?
ᱱᱟᱯᱟᱭ ᱜᱮ ᱢᱮᱱᱟᱜ ᱞᱤᱧᱟᱹ ᱟᱹᱵᱤᱱ ᱪᱮᱜ ᱠᱟ ᱢᱮᱱᱟᱜ ᱵᱤᱱᱟ?
ᱟᱹᱞᱤᱧ ᱦᱚᱸ ᱱᱤᱭᱟᱹ ᱜᱷᱟᱹᱲᱤᱡ ᱫᱚ ᱱᱟᱯᱟᱭ ᱜᱮ ᱢᱮᱱᱟᱜ ᱞᱤᱧᱟ ᱛᱚ᱾
ᱦᱮᱸ ᱛᱚ
ᱛᱟᱯᱨᱮ ᱫᱟᱜ ᱡᱟᱹᱲᱤ ᱠᱚ ᱪᱮᱜᱠᱟ ᱦᱩᱭᱩᱜ ᱠᱟᱱᱟ?
ᱫᱟᱜ ᱡᱟᱹᱲᱤ ᱛᱮᱦᱮᱧ ᱢᱚᱴᱟᱢᱩᱴᱤ ᱫᱟᱜ ᱵᱟᱲᱟ ᱠᱮᱫᱟᱭ ᱛᱚ ᱟᱯᱮᱥᱮᱡ ᱪᱮᱜᱠᱟᱭ ᱫᱟᱜ ᱠᱮᱫᱟᱭ?
ᱟᱞᱮᱥᱮᱜ ᱦᱚᱸ ᱫᱤᱱ ᱜᱮ ᱫᱟᱜ ᱛᱟᱦᱮᱸ ᱛᱚ ᱱᱮᱛᱟᱨ ᱫᱚ ᱱᱤᱭᱟᱹ ᱠᱚᱴᱟ ᱫᱤᱱ ᱫᱚ
ᱚ, ᱦᱮᱸ ᱛᱚ
ᱛᱟᱨᱯᱚᱨᱮ ᱦᱳᱲᱳ ᱠᱚᱯᱮ ᱮᱨ ᱠᱮᱫᱟ ᱥᱮ ᱟᱹᱣᱨᱤ?
ᱦᱳᱲᱳ ᱠᱚ ᱟᱹᱨᱤᱞᱮ ᱮᱨᱟ ᱦᱟᱯᱮ ᱱᱤᱭᱟᱹ ᱵᱟᱹᱛᱟᱹᱲᱤ ᱨᱮᱞᱮ ᱮᱨᱟ ᱦᱟᱸᱜ
ᱟᱪᱪᱷᱟ ᱟᱪᱪᱷᱟ, ᱦᱮᱸ ᱛᱚ ᱟᱞᱮ ᱫᱚ ᱮᱨ ᱫᱚᱞᱮ ᱮᱨ ᱠᱟᱫᱟ ᱛᱚ ᱦᱟᱯᱮ ᱦᱟᱸᱜ ᱟᱨ ᱠᱤᱪᱷᱩ ᱫᱤᱱ ᱯᱚᱨᱮ ᱨᱚᱦᱚᱭ ᱦᱩᱭᱩᱜᱼᱟ
ᱚ ᱛᱚᱞᱟ ᱠᱚᱫᱚ ᱦᱟᱨᱟ ᱜᱚᱫ ᱠᱟᱱᱟ ᱥᱮ ᱟᱹᱨᱤ?
ᱦᱚᱭ ᱢᱚᱴᱟᱢᱩᱴᱤ ᱦᱟᱨᱟ ᱟᱠᱟᱱᱟ ᱮᱠᱷᱚᱱᱚ ᱥᱚᱢᱚᱭ ᱞᱟᱜᱟᱜᱼᱟ
ᱪᱮᱜ ᱠᱚ ᱛᱚᱞᱟᱢ ᱮᱨ ᱠᱟᱫᱟ ᱛᱟᱞᱦᱮ?
ᱟᱞᱮ ᱱᱚᱱᱛᱮ ᱫᱚ ᱦᱤᱛᱚᱜ ᱫᱚ ᱥᱚᱱᱱᱚ ᱵᱤᱵᱤ ᱮᱜᱟᱨᱚ ᱚᱱᱟ ᱠᱚᱜᱮ ᱪᱟᱞᱟᱜ ᱠᱟᱱᱟ ᱛᱚ
ᱚᱸ ᱛᱟᱦᱞᱮ ᱪᱟᱥ ᱫᱚ ᱞᱚᱜᱚᱱ ᱜᱮ ᱟᱨᱟᱢᱵᱷᱚ ᱜᱚᱫᱚᱜᱼᱟ ᱦᱟᱸᱜ
ᱦᱮᱸ ᱦᱮᱸ ᱱᱚᱝᱠᱟ ᱡᱩᱫᱤ ᱫᱟᱜ ᱡᱟᱹᱲᱤ ᱤᱫᱤᱭᱟ ᱦᱟᱸᱜ ᱫᱚ ᱞᱚᱜᱚᱱ ᱜᱮ ᱦᱳᱭ ᱜᱚᱫᱚᱜ
ᱟᱞᱮᱥᱮᱫ ᱫᱚ ᱵᱟᱭ ᱫᱟᱜ ᱡᱟᱹᱲᱤᱭ ᱫᱟᱭ ᱛᱚ ᱩᱱᱟᱹᱜ ᱫᱚ ᱢᱟᱱᱮ ᱡᱷᱮᱲᱮᱠ ᱡᱷᱮᱲᱮᱠ ᱫᱟᱜ ᱫᱟᱭ
ᱟᱪᱪᱷᱟ ᱟᱪᱪᱷᱟ ᱦᱟᱜᱼᱟ, ᱛᱟᱦᱞᱮ ᱛᱤᱥ ᱠᱚᱛᱮ ᱛᱚᱞᱟ ᱜᱤᱲᱤ ᱫᱚᱯᱮ ᱞᱟᱹᱭᱫᱟ?
ᱛᱚᱞᱟ ᱫᱚᱞᱮ ᱜᱤᱰᱤ ᱠᱮᱫᱟ ᱟᱹᱨᱤ ᱚᱢᱚᱱᱚᱜᱼᱟ
ᱚᱸ ᱪᱮᱫ ᱛᱚᱞᱟ, ᱪᱮᱫ ᱦᱳᱲᱳ ᱠᱚᱯᱮ ᱜᱤᱲᱤ ᱠᱟᱫᱟ?
ᱚᱝᱠᱟ ᱵᱤᱵᱤ ᱮᱜᱟᱨᱚ ᱛᱟᱨᱯᱚᱨᱮ ᱥᱚᱱᱱᱚ, ᱵᱩᱞᱮᱴ
ᱦᱮᱸᱛᱚ ᱦᱮᱸᱛᱚ, ᱚᱢᱚᱱ ᱜᱚᱫ ᱠᱟᱱᱟ
ᱚᱢᱚᱱ ᱠᱟᱹᱴᱤᱡ ᱠᱟᱹᱴᱤᱡ ᱧᱮᱞᱚᱜ ᱠᱟᱱᱟ ᱛᱚ
ᱚ ᱛᱟᱯᱚᱨᱮ ᱞᱟᱦᱟ ᱵᱚᱪᱷᱚᱨ ᱪᱮᱜᱠᱟ ᱦᱳᱲᱳ ᱠᱚ ᱦᱩᱭ ᱞᱮᱱ ᱛᱟᱦᱮᱸᱼᱟ?
ᱞᱟᱦᱟ ᱵᱚᱪᱷᱚᱨ ᱦᱳᱭ ᱞᱮᱱ ᱛᱟᱦᱮᱸᱜᱼᱟ ᱢᱚᱴᱟ-ᱢᱩᱩᱴᱤ ᱵᱷᱟᱜᱮ ᱜᱮ
ᱦᱮᱸ ᱛᱚ
ᱟᱯᱮᱥᱮᱫ ᱪᱮᱫᱠᱟ ᱦᱩᱭᱠᱟᱱᱟ?
ᱟᱞᱮᱥᱮᱜ ᱦᱚᱸ ᱦᱳᱭ ᱫᱚ ᱦᱳᱭ ᱞᱮᱱᱟ ᱫᱚᱢᱮ ᱱᱤᱭᱟᱹ ᱫᱷᱟᱣ ᱫᱚ ᱮᱸ ᱜᱚᱡ ᱜᱮᱞᱮ ᱞᱮᱱ ᱛᱟᱦᱮᱸᱫ, ᱛᱤᱡᱩ ᱠᱚᱠᱚ ᱡᱚᱢ ᱞᱮᱫ ᱛᱟᱦᱮᱸᱼᱟ ᱛᱟᱦᱮᱜᱼᱟ ᱟᱯᱮ ᱥᱮᱫ ᱫᱚ ᱛᱟᱞᱦᱮ ᱪᱮᱜᱠᱟ ᱡᱚᱢ, ᱡᱚᱢ ᱵᱟᱲᱟ ᱞᱮᱫᱟ ᱠᱚ ᱥᱮ ᱵᱟᱝ ᱱᱤᱭᱟᱹ ᱫᱷᱟᱣ
ᱦᱩᱭ ᱠᱟᱱ ᱜᱮᱭᱟ ᱵᱷᱟᱹᱜᱮ ᱜᱮ ᱢᱚᱴᱟ-ᱢᱩᱩᱴᱤ ᱦᱳᱭ ᱞᱮᱱ ᱛᱟᱦᱮᱸᱡ ᱜᱮᱭᱟ
ᱚᱸ, ᱫᱚᱢᱮ ᱫᱚ ᱛᱟᱦᱞᱮ ᱵᱟᱠᱚ ᱡᱚᱢ ᱵᱟᱲᱟ ᱠᱟᱫᱟ ᱵᱷᱟᱹᱜᱮ ᱜᱮ ᱦᱳᱭ ᱠᱟᱱᱟ
ᱦᱮᱸ
ᱦᱮᱸ ᱛᱚ ᱟᱨ ᱱᱤᱭᱟᱹ ᱫᱷᱟᱣ ᱫᱷᱚᱨᱚᱱ ᱨᱮᱫᱚ ᱯᱮ ᱦᱳᱲᱳ ᱯᱮ ᱮᱨ ᱞᱮᱫᱟ ᱥᱮ ᱵᱟᱝ?
ᱱᱤᱭᱟᱹ ᱫᱷᱚᱨᱚᱱ ᱨᱮ ᱨᱚᱦᱚᱭ ᱞᱮᱫ ᱜᱮᱭᱟ ᱞᱮ
ᱚ, ᱟᱞᱮ ᱥᱮᱜ ᱦᱚᱸ ᱨᱚᱦᱚᱭ ᱫᱚᱞᱮ ᱨᱚᱦᱚᱭ ᱞᱮᱜ ᱜᱮᱭᱟ ᱟᱨ ᱱᱤᱭᱟᱹ ᱵᱟᱨ ᱫᱚ ᱥᱮᱨᱚᱠᱚᱢ ᱫᱚ ᱵᱟᱝ ᱦᱳᱭ ᱠᱟᱱᱟ ᱢᱚᱴᱟ-ᱢᱩᱴᱤ ᱦᱳᱭ ᱞᱮᱱᱟ ᱟᱨᱠᱤ
ᱦᱮᱸ ᱛᱚ ᱚᱝᱠᱟᱜᱮ, ᱫᱷᱚᱨᱚᱱ ᱫᱚ ᱟᱨᱠᱤ ᱢᱚᱴᱟᱢᱩᱩᱴᱤ ᱦᱳᱭᱳᱜᱼᱟ ᱛᱚ ᱚᱱᱠᱟ ᱵᱚᱨᱥᱟ ᱞᱮᱠᱟ ᱫᱚ ᱵᱟᱝ
ᱵᱟᱝ ᱵᱟᱝ ᱫᱷᱚᱨᱚᱱ ᱫᱚ ᱟᱨᱠᱤ ᱢᱚᱴᱟᱟᱢᱩᱴᱤ ᱠᱚᱢ ᱦᱩᱭᱩᱜᱼᱟ, ᱵᱚᱨᱥᱟ ᱠᱷᱚᱱ ᱫᱚ
ᱦᱮᱸ ᱛᱚ ᱛᱟᱦᱚᱞᱮ ᱪᱟᱥ ᱠᱚᱫᱚ ᱟᱨᱟᱢᱵᱚ ᱜᱚᱫ ᱠᱟᱫᱟ ᱥᱮ ᱟᱹᱣᱨᱤ᱾
ᱦᱮᱸ ᱥᱤ ᱵᱟᱲᱟᱭ ᱦᱩᱭᱩᱜ ᱠᱟᱱᱟ ᱟᱨ᱾ ᱥᱤ ᱵᱟᱲᱟ ᱦᱩᱭᱩᱜ ᱠᱟᱱᱟ ᱛᱟᱯᱚᱨᱮᱟᱸᱜ ᱛᱚᱞᱟ ᱠᱚ ᱦᱟᱨᱟ ᱧᱚᱜ ᱞᱮᱱᱠᱷᱟᱱ ᱜᱮ ᱩᱱ ᱤᱭᱟᱹ ᱨᱚᱦᱚᱭ ᱩᱛᱟᱹᱨ ᱠᱟᱜ ᱦᱳᱭᱳᱜ᱾
ᱦᱮᱸ ᱛᱚ
ᱟᱯᱮ ᱥᱮᱫ ᱫᱚ ᱥᱤ ᱵᱟᱲᱟ ᱠᱮᱫᱟ ᱯᱮ ᱥᱮᱜ ᱟᱹᱣᱨᱤ᱾
ᱟᱞᱮᱥᱮᱫ ᱚᱱᱠᱟ ᱫᱟᱜ ᱡᱟᱹᱲᱤ ᱜᱮᱭ ᱠᱟᱹᱴᱤᱡ ᱦᱟᱞᱠᱟ ᱦᱟᱞᱠᱟ ᱫᱟᱜ ᱫᱟᱭ ᱥᱮ ᱠᱟᱹᱴᱤᱡ ᱫᱟᱜ ᱡᱟᱹᱲᱤ᱾ ᱠᱟᱹᱴᱤᱡ ᱵᱷᱟᱜᱤ ᱧᱚᱜ ᱦᱩᱭ ᱞᱮᱱ ᱠᱷᱟᱱ ᱞᱮ ᱨᱚᱦᱚᱭ ᱜᱚᱫᱟ ᱦᱟᱸᱜ᱾
ᱦᱮᱸ ᱛᱚ ᱫᱟᱜ ᱡᱟᱹᱲᱤ ᱴᱷᱮᱱ ᱜᱮ ᱯᱷᱮᱰ ᱛᱚ ᱴᱷᱤᱠ ᱴᱷᱟᱠ ᱫᱟᱜ ᱡᱟᱹᱲᱤ ᱞᱮᱠᱷᱟᱱ ᱨᱚᱦᱚᱭ ᱠᱚᱸᱦᱚᱸ ᱞᱚᱜᱚᱱ ᱜᱮ ᱦᱳᱭ ᱜᱚᱫᱚᱜᱼᱟ᱾
ᱦᱮᱸ ᱱᱤᱭᱟᱹ ᱫᱷᱟᱣ ᱫᱚ ᱟᱹᱰᱤ ᱛᱟᱭᱚᱢ ᱛᱮ ᱫᱟᱜ ᱡᱟᱹᱲᱤᱭᱫᱟᱭ ᱾
ᱦᱮᱸᱛᱚ ᱟᱞᱮᱥᱮᱫ ᱤᱱᱠᱟᱹᱜᱮ ᱡᱚᱨᱚ ᱫᱚ ᱡᱚᱨᱚᱭ ᱫᱟᱭ ᱮ ᱠᱚᱢ ᱠᱚᱢᱮ ᱡᱚᱨᱚᱭᱫᱟᱭ ᱛᱚ ᱱᱤᱭᱟᱹ ᱠᱚᱴᱟ ᱫᱤᱱ ᱫᱚ᱾
ᱦᱮᱸ ᱛᱚ ᱦᱚᱞᱟ ᱢᱟᱫᱷᱮᱨ ᱫᱚᱭ ᱫᱟᱜ ᱞᱮᱫᱟᱭ ᱥᱮ ᱵᱟᱝ᱾
ᱦᱮᱸ ᱦᱚᱞᱟ ᱢᱟᱫᱷᱮᱨ ᱠᱷᱚᱱ ᱜᱮ ᱡᱟᱹᱯᱩᱫ ᱟᱨᱟᱢᱵᱷᱚ ᱠᱟᱫᱟᱭ ᱱᱚᱱᱛᱮ ᱫᱚ ᱟᱯᱮ ᱥᱮᱫ ᱫᱚ ᱪᱮᱫ ᱠᱟ᱾
ᱟᱞᱮᱥᱮ ᱚᱱᱠᱟ ᱨᱤᱢᱤᱞ ᱵᱟᱲᱟᱭ ᱫᱟᱭ ᱫᱟᱜ ᱫᱟᱭ ᱦᱟᱞᱠᱟ ᱦᱟᱞᱠᱟ᱾
ᱦᱮᱸ ᱛᱚ ᱟᱞᱮᱥᱮᱱ ᱦᱚ ᱤᱱᱠᱟᱹ ᱜᱮ ᱱᱤᱭᱟᱹ ᱠᱚᱴᱟ ᱫᱤᱱ ᱫᱚ ᱚᱱᱠᱟ ᱜᱮ ᱪᱟᱞᱟᱜ ᱠᱟᱱᱟ ᱡᱟᱹᱯᱩᱜ ᱡᱟᱹᱯᱩᱜ ᱜᱮ᱾
ᱦᱮᱸ ᱛᱚ
ᱛᱟᱦᱚᱞᱮ ᱥᱤ ᱠᱚᱫᱚ ᱵᱤᱱ ᱵᱟᱲᱟᱭ ᱜᱮᱭᱟ᱾
ᱥᱤ ᱠᱚᱦᱚ ᱵᱟᱲᱟᱭ ᱜᱮᱭᱟᱞᱤᱧ ᱦᱟᱞᱠᱟ ᱦᱟᱞᱠᱟ ᱫᱚᱢᱮ ᱫᱚ ᱵᱟᱝ᱾
ᱟᱪᱪᱷᱟ ᱟᱪᱪᱷᱟ
ᱚᱱᱠᱟ ᱪᱟᱥ ᱯᱟᱨᱚᱢᱚᱜ ᱞᱮᱠᱟ ᱫᱚᱞᱤᱧ ᱵᱟᱲᱟᱭᱟ᱾
ᱦᱮᱸᱛᱚ ᱥᱮᱬᱮᱠᱟᱜ ᱦᱚᱸ ᱫᱚᱨᱠᱟᱨ ᱜᱮ ᱪᱟᱥ ᱠᱚᱫᱚ ᱱᱤᱡᱮ ᱜᱮᱛᱚ ᱥᱟᱢᱴᱟᱣ ᱦᱩᱭᱩᱜᱼᱟ ᱥᱮ᱾
ᱦᱮᱸ ᱱᱤᱡᱮᱨᱟᱜ ᱫᱚ ᱱᱤᱡᱮᱜᱮ ᱥᱟᱢᱴᱟᱣ ᱥᱮ᱾
ᱦᱮᱸᱛᱚ ᱟᱹᱞᱤᱧ ᱦᱚᱸᱢᱚᱴᱟᱟᱢᱩᱴᱤ ᱵᱟᱲᱟᱭ ᱫᱚᱞᱤᱧ ᱵᱟᱲᱟᱭ ᱜᱮᱭᱟ ᱪᱟᱥ ᱠᱚᱫᱚ ᱞᱤᱧ ᱨᱟᱠᱟᱵ ᱫᱟᱲᱮᱭᱟᱜ ᱜᱮᱭᱟ ᱟᱹᱞᱤᱧ ᱛᱮ᱾ ᱨᱮᱦᱚᱸ ᱥᱤ ᱠᱚᱫᱚᱞᱤᱧ ᱵᱟᱲᱟᱭ ᱜᱮᱭᱟ᱾
ᱟᱪᱪᱷᱟ ᱱᱤᱭᱟᱹ ᱫᱷᱟᱣ ᱫᱚ ᱛᱟᱦᱚᱞᱮ ᱪᱟᱥ ᱥᱷᱮᱥ᱾ ᱨᱮ ᱪᱮᱠᱽᱠᱟ ᱟᱨᱠᱤ ᱪᱮᱠᱽᱠᱟ ᱢᱟᱱᱮ ᱠᱟᱹᱢᱤᱱ ᱠᱚ ᱞᱟᱜᱟᱣ ᱠᱚᱣᱟᱵᱤᱱ ᱛᱚ᱾
ᱦᱮᱸ ᱞᱟᱜᱟᱣ ᱫᱚ ᱞᱟᱜᱟᱣ ᱠᱚ ᱦᱩᱭᱳᱜᱼᱟ᱾
ᱦᱮᱸ ᱛᱚ ᱛᱤᱱᱟᱹᱜ ᱜᱷᱟᱹᱲᱤᱡ ᱠᱚ ᱠᱟᱹᱢᱤ ᱜᱮᱭᱟ ᱚᱱᱛᱮ ᱫᱚ?
ᱟᱞᱮᱥᱮᱫ ᱫᱚ ᱱᱚᱱᱛᱮ ᱫᱚᱠᱚ ᱠᱟᱢᱤ ᱜᱮᱭᱟ ᱫᱷᱚᱨᱚ ᱥᱟᱛᱴᱟ ᱠᱷᱚᱱ ᱱᱚᱱᱛᱮ ᱵᱟᱨᱳᱴᱟ ᱯᱚᱨᱡᱚᱱᱛᱚ᱾
ᱚ᱾
ᱟᱯᱮ ᱥᱮᱫ ᱫᱚ ᱛᱤᱱ ᱜᱷᱟᱹᱲᱤᱡ ᱠᱚ ᱠᱟᱢᱤᱭ ᱜᱮᱭᱟ?
ᱟᱞᱮ ᱦᱚᱸ ᱚᱱᱠᱟ ᱜᱮ ᱵᱟᱨ ᱫᱷᱟᱣ ᱟᱛᱮᱛ ᱠᱚ ᱠᱟᱢᱤᱭᱟ ᱛᱚ᱾
ᱚ ᱛᱟᱣ ᱛᱤᱱᱟᱹᱜ ᱠᱷᱚᱱ ᱠᱚ ᱠᱟᱢᱤᱭ ᱜᱮᱭᱟ?
ᱢᱤᱫᱴᱟᱝ ᱫᱚ ᱦᱳᱭᱳᱜ ᱠᱟᱱᱟ ᱥᱟᱛᱴᱟ ᱠᱷᱚᱱᱟᱜ ᱵᱟᱨᱳᱴᱟ ᱦᱟᱵᱤᱡ ᱟᱨ ᱮᱠᱴᱟ ᱠᱷᱚᱱᱟᱜ ᱯᱟᱥᱴᱟ ᱦᱟᱹᱵᱤᱡ᱾
ᱚ ᱛᱟᱦᱞᱮ ᱚᱱᱛᱮ ᱫᱚ ᱥᱟᱨᱟ ᱫᱤᱱ ᱜᱮᱠᱚ ᱠᱟᱹᱢᱤᱭᱟ ᱯᱨᱟᱭ ᱵᱟᱨ ᱫᱷᱟᱣ ᱠᱟᱛᱮᱜ᱾
ᱦᱮᱸ
ᱦᱮᱸ ᱛᱚ ᱛᱟᱦᱚᱞᱮ ᱠᱟᱢᱤᱱ ᱱᱟᱛᱮ ᱜᱮ ᱪᱟᱥ ᱠᱚᱫᱚᱯᱮ ᱨᱟᱠᱟᱵ ᱜᱮᱭᱟ ᱥᱮ ᱚᱲᱟᱜ ᱦᱚᱲ ᱛᱮᱜᱮ ᱯᱮ ᱨᱟᱠᱟᱵ ᱜᱮᱭᱟ᱾
ᱟᱞᱮ ᱚᱲᱟᱜ ᱦᱚᱲ ᱛᱮᱸᱦᱚᱸ ᱟᱨ ᱠᱟᱹᱢᱤᱱ ᱦᱚᱸᱞᱮ ᱞᱟᱜᱟᱣ ᱠᱚᱜᱮᱭᱟ᱾
ᱦᱮᱸ ᱛᱚ ᱠᱟᱹᱢᱤᱱ ᱠᱚ ᱵᱟᱠᱚ ᱧᱟᱢ ᱞᱮᱠᱷᱟᱱ ᱱᱤᱡᱮ ᱛᱮᱜᱮ ᱟᱨ ᱧᱟᱢ ᱞᱮᱱᱠᱷᱟᱱ ᱫᱚ ᱩᱱ ᱫᱚ ᱠᱟᱹᱢᱤᱱ ᱟᱛᱮ ᱢᱟ ᱾
ᱦᱚᱭ
ᱦᱮᱸ ᱛᱚ ᱛᱟᱦᱚᱞᱮ ᱵᱷᱤᱛᱟᱹ ᱢᱟᱜ ᱠᱚᱫᱚᱵᱤᱱ ᱵᱟᱲᱟᱭ ᱜᱮᱭᱟ?
ᱱᱤᱛᱚᱜ ᱢᱟ ᱴᱩᱠ ᱴᱟᱠ ᱞᱤᱧ ᱵᱟᱲᱟᱭ ᱜᱮᱭᱟ ᱫᱚᱢᱮ ᱫᱚ ᱵᱟᱝ ᱦᱟᱞᱠᱟᱨ ᱢᱚᱫᱽᱫᱷᱮ ᱾
ᱟᱪᱪᱷᱟ ᱟᱪᱪᱷᱟ ᱦᱮᱸ ᱛᱚ ᱾ ᱱᱟᱦᱮᱞ ᱠᱚᱛᱮ ᱵᱤᱱ ᱥᱤ ᱵᱟᱲᱟ ᱟᱠᱟᱫᱟ?
ᱦᱮᱸ ᱱᱟᱦᱮᱞ ᱠᱚᱛᱮ ᱥᱤ ᱵᱟᱲᱟ ᱜᱮ ᱦᱩᱭᱩᱜ ᱠᱟᱱᱟ ᱛᱚ ᱾
ᱦᱮᱸ ᱛᱚ ᱾
ᱟᱹᱵᱤᱱ ᱵᱤᱱ ᱥᱤ, ᱦᱮᱸ ᱟᱹᱵᱤᱱ ᱵᱤᱱ ᱥᱤᱭᱮᱫᱟ ᱾
ᱦᱮᱸ ᱟᱹᱞᱤᱧ ᱦᱚᱸ ᱞᱤᱧ ᱥᱤ ᱵᱟᱲᱟ ᱟᱠᱟᱫ ᱜᱮᱭᱟ ᱟᱫᱚ ᱱᱤᱭᱟᱹ ᱜᱷᱟᱹᱲᱤᱡ ᱱᱟᱦᱮᱞ ᱠᱚᱛᱮ ᱫᱚ ᱩᱱᱟᱹᱜ ᱫᱚ ᱵᱟᱝᱛᱮ ᱱᱤᱛᱚᱜ ᱫᱚ ᱱᱤᱭᱟᱹ ᱠᱚᱛᱮ ᱫᱤᱱ ᱫᱚ ᱜᱟᱹᱰᱤ ᱠᱚᱛᱮ ᱜᱮ ᱠᱚ ᱥᱤᱭᱮᱫᱟ ᱾
ᱦᱚᱭ
ᱥᱤ ᱫᱚᱞᱤᱧ ᱥᱤ ᱵᱟᱲᱟ ᱟᱠᱟᱫ ᱜᱮᱭᱟ ᱾
ᱦᱮᱸᱛᱚ
ᱛᱟᱦᱞᱮ ᱱᱤᱭᱟᱹ ᱫᱷᱟᱣ ᱫᱚ ᱯᱮ ᱨᱚᱠᱚᱢ ᱦᱩᱲᱩ ᱯᱮ ᱪᱟᱥ ᱟᱠᱟᱫᱟ ᱵᱟᱝ ᱥᱚᱨᱱᱚ, ᱵᱤᱵᱤ ᱮᱜᱟᱨᱚ ᱟᱨ ᱵᱩᱞᱮᱴ ᱾
ᱦᱚᱭ ᱚᱱᱟ ᱠᱚᱜᱮ ᱛᱚᱞᱟ ᱞᱮ ᱜᱤᱰᱤ ᱵᱟᱲᱟ ᱟᱠᱟᱫᱟ ᱛᱚ ᱾
ᱦᱮᱸ ᱛᱚ
ᱟᱯᱮ ᱫᱚ ᱪᱮᱫ ᱠᱚᱯᱮ ᱤᱭᱟᱹ ᱟᱠᱟᱫᱟ ᱮᱨ ᱟᱠᱟᱫᱟ ᱯᱮ?
ᱟᱞᱮ ᱵᱤᱵᱤ ᱮᱜᱟᱨᱚ ᱞᱮ ᱮᱢ ᱟᱠᱟᱫᱟ ᱛᱟᱯᱚᱨᱮ ᱟᱨ ᱥᱚᱨᱱᱚ ᱾ ᱤᱱᱟᱹᱜᱮ ᱟᱞᱮ ᱫᱚ ᱯᱨᱟᱭ ᱜᱮᱞᱮ ᱪᱟᱥ ᱜᱮᱭᱟ ᱛᱚ ᱚᱱᱟ ᱵᱟᱨᱭᱟ ᱦᱩᱲᱩ ᱜᱮ ᱵᱤᱵᱤ ᱮᱜᱟᱨᱚ ᱟᱨ ᱤᱭᱟᱹ ᱥᱚᱨᱱᱚ ᱾
ᱦᱮᱸ ᱛᱚ
ᱦᱩᱸ ᱛᱟᱦᱚᱞᱮ ᱠᱷᱚᱥᱞᱟ ᱠᱚᱯᱮ ᱮᱨ ᱞᱮᱫ ᱛᱟᱦᱮᱸ ᱱᱤᱭᱟᱹ ᱫᱷᱟᱣ ᱫᱚ?
ᱠᱷᱚᱥᱟᱞᱟ ᱠᱚᱞᱮ ᱮᱨ ᱞᱮᱫ ᱛᱟᱦᱮᱸᱭᱟ ᱢᱚᱴᱟ ᱢᱩᱴᱤ ᱵᱷᱟᱹᱜᱤ ᱜᱮ ᱦᱩᱭ ᱠᱟᱱ ᱛᱟᱦᱮᱸ ᱭᱟ, ᱟᱯᱮᱥᱮᱫ ᱫᱚ ᱪᱮᱠᱟ ᱦᱩᱭ ᱞᱮᱱᱟ?
ᱟᱞᱮ ᱥᱮᱫ ᱦᱚᱸ ᱮᱨ ᱫᱚᱞᱮ ᱮᱨ ᱞᱮᱫ ᱜᱮᱭᱟ ᱱᱤᱭᱟᱹ ᱫᱷᱟᱣ ᱫᱚ ᱦᱩᱭ ᱫᱚ ᱦᱩᱭ ᱠᱟᱱ ᱜᱮᱭᱟ ᱵᱷᱟᱜᱤ ᱜᱮ ᱾
ᱦᱮᱸ
ᱫᱟᱢ ᱠᱚᱜᱮ ᱠᱟᱹᱴᱤᱡ ᱱᱤᱭᱟᱹ ᱫᱷᱟᱣ ᱫᱚ ᱠᱚᱢ ᱧᱚᱜ ᱧᱟᱢ ᱮᱱᱟ ᱾
ᱦᱩᱸ ᱛᱟᱦᱚᱞᱮ ᱥᱩᱵᱡᱤ ᱠᱚᱯᱮ ᱪᱟᱥ ᱜᱮᱭᱟ ᱥᱮ ᱵᱟᱝ?
ᱥᱚᱵᱡᱤ ᱠᱚ ᱦᱮᱸ ᱪᱟᱥ ᱫᱚᱞᱮ ᱪᱟᱥ ᱵᱟᱲᱟᱭ ᱜᱮᱭᱟ ᱾
ᱪᱮᱫ ᱪᱮᱫ ᱥᱚᱵᱡᱤ ᱠᱚᱯᱮ ᱪᱟᱥ ᱦᱮᱸ ᱟᱞᱮ ᱥᱮᱫ ᱦᱚᱸᱞᱮ ᱪᱟᱥ ᱾
ᱟᱞᱮ ᱱᱚᱛᱮ ᱞᱮ ᱪᱟᱥ ᱵᱟᱲᱟᱭ ᱜᱮᱭᱟ ᱦᱚᱛᱚᱫ ᱠᱚ, ᱠᱚᱸᱰᱷᱟ ᱠᱚ, ᱯᱩᱨᱟᱹᱭ ᱠᱚ, ᱠᱩᱸᱫᱽᱨᱤ ᱾ ᱡᱷᱤᱸᱜᱟᱹ ᱠᱚ ᱾
ᱦᱮᱸᱛᱚ
ᱡᱚᱛᱚ ᱨᱚᱠᱚᱢ ᱥᱚᱵᱽᱡᱤ ᱜᱮᱞᱮ ᱪᱟᱥ ᱜᱮᱭᱟ ᱯᱨᱟᱭ ᱟᱯᱮ ᱚᱱᱛᱮ ᱫᱚ ᱪᱮᱫ ᱠᱚᱯᱮ ᱪᱟᱥ ᱜᱮᱭᱟ?
ᱟᱞᱮ ᱥᱮᱫ ᱦᱚᱸ ᱚᱱᱟ ᱟᱹᱞᱩ ᱠᱚ ᱵᱮᱸᱜᱟᱲ ᱠᱚ ᱛᱟᱨᱯᱚᱨᱮ ᱠᱚᱸᱰᱷᱟ ᱠᱚ ᱾
ᱟᱪᱪᱷᱟ ᱦᱮᱸᱛᱚ ᱾ ᱪᱮᱜᱠᱟ ᱦᱩᱭᱞᱮᱱ ᱛᱟᱦᱮᱱ ᱱᱤᱭᱟᱹ ᱵᱚᱪᱷᱚᱨ ᱫᱚ?
ᱱᱤᱭᱟᱹ ᱫᱷᱟᱣ ᱵᱷᱟᱹᱜᱤ ᱜᱮ ᱦᱩᱭ ᱟᱠᱟᱱᱟ ᱾
ᱚ ᱦᱮᱸᱛᱚ ᱟᱨ ᱡᱚᱸᱰᱽᱨᱟ ᱠᱚᱯᱮ ᱮᱨ ᱞᱮᱫᱟ ᱥᱮ ᱵᱟᱝ ᱱᱤᱭᱟᱹ ᱫᱟᱣ ᱫᱚ?
ᱡᱚᱸᱰᱽᱨᱟ ᱮᱨ ᱞᱮᱫ ᱛᱟᱦᱮᱸᱫ ᱜᱮᱭᱟᱞᱮ ᱾
ᱚ ᱦᱩᱭ ᱠᱟᱱ ᱜᱮᱭᱟ ᱾
ᱦᱩᱭ ᱠᱟᱱ ᱜᱮᱭᱟ ᱵᱷᱟᱹᱜᱤ ᱜᱮ᱾
ᱦᱮᱸᱛᱚ ᱾ ᱟᱞᱮ ᱦᱚᱸ ᱱᱤᱭᱟᱹ ᱵᱟᱨ ᱡᱚᱸᱰᱽᱨᱟ ᱮᱨ ᱫᱚᱞᱮ ᱮᱨ ᱞᱮᱫᱟ ᱟᱫᱚ ᱥᱮᱨᱚᱠᱚᱢ ᱫᱚ ᱵᱟᱝ ᱦᱩᱭ ᱟᱠᱟᱱᱟ᱾
ᱦᱮᱸᱛᱚ
ᱢᱟᱱᱮ ᱫᱚᱢᱮ ᱫᱚ ᱵᱟᱝ ᱦᱩᱭ ᱟᱠᱟᱱᱟ ᱱᱤᱭᱟᱹ ᱫᱷᱟᱣ ᱫᱚ ᱚᱞᱯᱚ ᱜᱮ ᱦᱩᱭ ᱟᱠᱟᱱᱟ ᱟᱨ ᱫᱚᱢᱮ ᱦᱚᱸ ᱵᱟᱞᱮᱼᱼ ᱪᱟᱥ ᱠᱟᱛᱮ ᱱᱤᱭᱟᱹ ᱫᱷᱟᱣ ᱫᱚ ᱚᱞᱯᱚ ᱧᱚᱜ ᱜᱮᱞᱮ ᱪᱟᱥ ᱞᱮᱫᱟ ᱛᱚ᱾ ᱢᱚᱴᱟ ᱢᱩᱴᱤ ᱟ ᱦᱩᱭᱩᱜᱼᱟ ᱚᱱᱠᱟ ᱢᱤᱫ ᱵᱤᱜᱷᱟᱹ ᱜᱟᱱ ᱱᱤᱭᱟᱹ ᱫᱷᱟᱣ ᱫᱚ ᱪᱟᱥ ᱦᱩᱭ ᱞᱮᱱᱟ᱾
ᱦᱮᱸᱛᱚ ᱵᱷᱟᱜᱮ ᱜᱮ
ᱟᱯᱮ ᱚᱱᱛᱮ ᱫᱚ ᱛᱤᱱᱟᱹᱜ ᱜᱟᱱ ᱯᱮ ᱪᱟᱥ ᱞᱮᱫᱟ?
ᱟᱞᱮ ᱱᱚᱱᱛᱮ ᱫᱚ ᱦᱳᱭᱳᱜᱼᱟ ᱚᱱᱠᱟ ᱜᱮ ᱢᱚᱴᱟ ᱢᱩᱴᱤ ᱵᱟᱨ ᱯᱮ ᱵᱤᱜᱷᱟᱹ ᱜᱟᱱ᱾
ᱦᱮᱸᱛᱚ ᱡᱷᱚᱛᱚ ᱯᱨᱟᱭ ᱵᱷᱟᱜᱮ ᱜᱮ ᱦᱳᱭ ᱞᱮᱱ ᱜᱮᱭᱟ᱾
ᱦᱮᱸ ᱵᱷᱟᱜᱮ ᱜᱮ ᱦᱳᱭ ᱠᱟᱱ ᱛᱟᱦᱮᱸᱜᱼᱟ᱾
ᱦᱮ ᱛᱚ ᱟᱞᱮ ᱥᱮᱫ ᱦᱚᱸ ᱱᱤᱭᱟᱹ ᱫᱷᱟᱣ ᱫᱚ ᱦᱩᱭ ᱫᱚ ᱦᱩᱭ ᱱᱟ ᱫᱚᱢᱮ ᱫᱚ ᱵᱟᱝ ᱢᱚᱴᱟ ᱢᱩᱴᱤ ᱦᱩᱭ ᱞᱮᱱᱟ ᱟᱨᱠᱤ᱾
ᱚ ᱛᱟᱦᱞᱮ ᱩᱱᱟᱹᱜ ᱜᱟᱱ ᱯᱮ ᱮᱨ ᱞᱮᱫᱟ ᱟᱠᱷᱨᱤᱧ ᱠᱮᱫᱟ ᱯᱮ ᱥᱮ ᱡᱚᱢ ᱜᱮ
ᱦᱮᱸ ᱚᱲᱟᱜ ᱞᱟᱹᱜᱤᱫ ᱦᱚᱸ ᱞᱮ ᱫᱚᱦᱚ ᱠᱟᱫᱟ ᱟᱠᱷᱨᱤᱧ ᱦᱚᱸᱞᱮ ᱟᱠᱷᱨᱤᱧ ᱠᱮᱫᱟ᱾
ᱚ ᱦᱮᱸᱛᱚ
ᱟᱯᱮ ᱥᱮᱫ ᱫᱚ?
ᱟᱞᱮ ᱥᱮᱫ ᱦᱚᱸ ᱚᱱᱠᱟ ᱜᱮ ᱡᱚᱢ ᱵᱟᱲᱟ ᱞᱟᱹᱜᱤᱫ ᱠᱤᱪᱷᱩ ᱫᱚᱦᱚ ᱦᱩᱭᱩ ᱟᱠᱟᱱᱟ ᱟᱨ ᱟᱠᱷᱨᱤᱧ ᱵᱟᱲᱟ ᱦᱩᱭ ᱱᱟ᱾
ᱦᱮᱸ ᱛᱚ ᱟᱨ ᱥᱚᱵᱡᱤ ᱠᱚᱦᱚ ᱡᱷᱚᱛᱚ ᱯᱮ ᱟᱹᱠᱷᱨᱤᱧ ᱠᱮᱜᱼᱟ ᱱᱤᱭᱟᱹ ᱵᱟᱨ ᱫᱚ?
ᱦᱮᱸ ᱥᱚᱵᱡᱤ ᱦᱚᱞᱮ ᱟᱹᱠᱷᱨᱤᱧ ᱠᱮᱫᱟ᱾
ᱦᱮᱸ ᱛᱚ᱾
ᱟᱨ ᱦᱩᱹᱞ ᱢᱟᱦᱟ ᱠᱚᱯᱮ ᱢᱟᱱᱟᱣ ᱠᱮᱫᱟ ᱥᱮ ᱵᱟᱝ?
ᱦᱮᱸ ᱦᱩᱹᱞ ᱢᱟᱦᱟ ᱢᱟᱱᱟᱣ ᱫᱚ ᱞᱮ ᱢᱟᱱᱟᱣ ᱠᱮᱫᱟ ᱱᱚᱣᱟ ᱟᱯᱮ ᱜᱮ ᱪᱮᱫ ᱞᱮᱠᱟ ᱯᱮ ᱢᱟᱱᱟᱣ ᱠᱮᱫᱟ?
ᱟᱞᱮ ᱦᱚᱸ ᱱᱚᱣᱟ ᱫᱚ ᱟᱵᱚᱱᱟᱜ ᱤᱭᱟᱹ ᱠᱟᱱᱟ ᱥᱮ ᱚᱱᱟ ᱫᱚ ᱢᱟᱱᱟᱣ ᱜᱮ ᱫᱚᱨᱠᱟᱨ ᱥᱮᱼᱼ
ᱦᱮᱸ ᱱᱚᱣᱟ ᱫᱚ ᱟᱵᱚ ᱥᱚᱢᱟᱡᱽ ᱨᱮᱱᱟᱜ ᱜᱮ ᱠᱟᱱᱟ ᱛᱚ ᱱᱚᱣᱟ ᱫᱚ ᱢᱟᱱᱟᱣ ᱫᱚᱨᱠᱟᱨ ᱜᱮ᱾
ᱦᱮᱸ
ᱪᱮᱫ ᱠᱟ ᱯᱮ ᱢᱟᱱᱟᱣ ᱠᱮᱫᱟ ᱵᱷᱟᱜᱮ ᱜᱮ?
ᱦᱮᱸ ᱵᱷᱟᱜᱮ ᱜᱮ?
ᱦᱮᱸ ᱛᱚ ᱟᱞᱮ ᱦᱚᱸ ᱱᱟᱯᱟᱭ ᱜᱮ ᱞᱮ ᱢᱟᱱᱟᱣ ᱠᱮᱫᱟ ᱱᱤᱭᱟᱹ ᱫᱷᱟᱣ ᱫᱚ᱾
ᱦᱮᱸ ᱛᱚ ᱢᱟᱱᱟᱣ ᱫᱚᱨᱠᱟᱨ ᱚᱜ ᱜᱮᱭᱟ ᱥᱤᱫᱩ ᱠᱟᱹᱱᱩ ᱩᱱᱠᱩ ᱟᱛᱮᱫ ᱜᱮ ᱵᱷᱟᱹᱜᱮ ᱫᱤᱥᱚᱢ ᱤᱭᱟᱹ ᱠᱟᱱᱟ ᱥᱮ᱾
ᱦᱮᱸᱛᱚ ᱦᱮᱸᱛᱚ,
ᱛᱟᱦᱞᱮ ᱪᱟᱥ ᱠᱚᱫᱚ ᱵᱷᱟᱜᱮ ᱜᱮ ᱦᱳᱭ ᱜᱚᱫ ᱱᱟ?
ᱦᱮᱸ ᱦᱳᱭ ᱜᱚᱫ ᱟᱠᱟᱱᱟ᱾
ᱟᱯᱮ ᱥᱮᱫ ᱜᱮ ᱵᱷᱟᱜᱮ ᱫᱟᱜ ᱡᱟᱹᱲᱤ ᱠᱚ ᱦᱳᱭ ᱜᱚᱫᱚᱜ ᱠᱟᱱᱟ᱾
ᱦᱮᱸ ᱫᱟᱜ ᱡᱟᱹᱲᱤ ᱦᱳᱭ ᱫᱚ ᱦᱳᱭ ᱜᱚᱫᱚᱜ ᱠᱟᱱᱟ ᱟᱨ ᱱᱤᱝᱠᱟᱹ ᱦᱳᱭ ᱜᱚᱫ ᱞᱮᱱ ᱠᱷᱟᱱ ᱫᱚᱞᱮ ᱨᱚᱦᱚᱭ ᱜᱚ ᱫᱟ ᱦᱟᱸᱜ
ᱦᱮᱸᱛᱚ ᱟᱞᱮ ᱥᱮᱫ ᱜᱮ ᱦᱟᱯᱮ ᱵᱟᱭ ᱫᱟᱜ ᱦᱟᱛᱟᱲ ᱫᱟᱭ
ᱦᱮᱸᱛᱚ ᱫᱟᱜ ᱞᱮ ᱠᱷᱟᱱ ᱩᱱ ᱫᱚ ᱨᱚᱦᱚᱭ ᱩᱛᱟᱹᱨ ᱠᱟᱜ ᱯᱮ ᱟᱯᱮ ᱚᱱᱛᱮ ᱦᱚᱸᱼᱼ
ᱦᱮᱸ ᱟᱯᱮ ᱥᱮᱫ ᱫᱚ ᱠᱮᱱᱮᱞ ᱫᱟᱜ ᱠᱚ ᱢᱮᱱᱟᱜᱼᱟ ᱥᱮ ᱵᱟᱝ?
ᱦᱮᱸ ᱟᱞᱮ ᱥᱮᱫ ᱫᱚ ᱠᱮᱱᱮᱞ ᱢᱮᱱᱟᱜᱼᱟ ᱛᱚ ᱛᱟᱦᱞᱮ ᱫᱟᱜ ᱠᱮᱱᱮᱞ ᱫᱟᱜ ᱢᱟᱱᱮᱼᱼ ᱟᱸᱲᱟᱜ ᱞᱮᱠᱷᱟᱱ ᱠᱚ ᱚᱱᱠᱟ ᱥᱚᱢᱚᱥᱟ ᱫᱚ ᱵᱟᱝ ᱦᱩᱭᱩᱜᱼᱟ ᱨᱚᱦᱚᱭ ᱠᱚᱫᱚ᱾
ᱟᱨ ᱱᱤᱭᱟᱹ ᱜᱷᱟᱹᱲᱤᱡ ᱫᱚ ᱵᱚᱱᱫᱚ ᱨᱮᱜᱮ ᱢᱮᱱᱟᱜᱼᱟ ᱛᱚ ᱦᱟᱯᱮ ᱟᱹᱨᱤ ᱠᱚ ᱟᱸᱲᱟᱜ ᱦᱟᱛᱟᱲᱟ᱾
ᱟᱞᱮ ᱥᱮᱫ ᱫᱚ ᱠᱮᱱᱮᱞ ᱠᱚᱫᱚ ᱵᱟᱹᱱᱩᱜᱼᱟ ᱛᱚ ᱜᱟᱹᱰᱭᱟᱹ ᱠᱚᱜᱮ᱾
ᱟᱪᱪᱷᱟ ᱟᱪᱪᱷᱟ ᱢᱟᱱᱮ ᱜᱟᱹᱰᱭᱟᱹ ᱛᱮᱜᱮ ᱪᱟᱥ ᱠᱚᱫᱚ ᱯᱮ ᱨᱟᱠᱟᱵ ᱜᱮᱭᱟ
ᱦᱳᱭ ᱟᱫᱚ ᱱᱤᱛᱳᱜ ᱫᱚ ᱥᱮᱨᱢᱟ ᱫᱟᱜ ᱦᱚᱸ ᱵᱟᱹᱱᱩᱜᱼᱟ ᱵᱟᱝ ᱯᱮᱨᱮᱡ ᱟᱠᱟᱱᱟ
ᱚ ᱟᱪᱪᱷᱟ ᱟᱪᱪᱷᱟ ᱛᱟᱦᱞᱮ ᱮᱠᱷᱚᱱ ᱛᱚ ᱞᱮᱴ ᱜᱚᱫᱚᱜ ᱛᱟᱯᱮᱭᱟ
ᱦᱮᱸ ᱛᱚ ᱫᱚ ᱠᱟᱹᱴᱤᱡ ᱰᱮᱨᱤ ᱜᱚᱫᱚᱜᱼᱟ ᱵᱟᱭ ᱫᱟᱜ ᱫᱟ ᱫᱟᱜ ᱵᱷᱚᱨᱥᱟ ᱜᱮ ᱥᱮᱼᱼ
ᱦᱮᱸ ᱛᱚᱼᱼ ᱟᱞᱮ ᱥᱮᱫ ᱫᱚ ᱟᱫᱚ ᱠᱮᱱᱮᱞ ᱢᱮᱱᱟᱜᱼᱟ ᱛᱚ ᱚᱱᱟ ᱛᱮ ᱩᱱᱟᱹᱜ ᱤᱭᱟᱹ ᱫᱚ ᱵᱟᱝ ᱵᱟᱭ ᱫᱟᱜ ᱨᱮᱦᱚᱸ ᱡᱩᱫᱤ ᱠᱮᱱᱮᱞ ᱫᱟᱜᱼᱼ ᱠᱚ ᱟᱲᱟᱜᱟ ᱛᱟᱞᱮ ᱪᱟᱥ ᱫᱚ ᱨᱟᱠᱟᱵ ᱜᱚᱫᱚᱜ ᱛᱟᱞᱮᱭᱟ
ᱦᱮᱸ ᱟᱯᱮ ᱥᱮᱫ ᱜᱮ ᱵᱷᱟᱜᱮᱼᱼ
ᱦᱮᱸ ᱟᱯᱮ ᱥᱮᱫ ᱫᱚ ᱛᱟᱦᱞᱮ
ᱟᱯᱮ ᱥᱮᱫ ᱚᱱᱠᱟ ᱱᱟᱹᱭ ᱜᱟᱰᱟ ᱠᱚᱫᱚ ᱵᱟᱹᱱᱩᱜᱼᱟ ᱚᱸᱰᱮ ᱠᱷᱚᱱ ᱫᱚ ᱵᱟᱝ ᱯᱮ ᱪᱟᱥ ᱜᱮᱭᱟ ᱱᱟᱹᱭ ᱜᱟᱰᱟ ᱠᱷᱚᱱ ᱫᱚᱼᱼ
ᱵᱟᱝ, ᱟᱞᱮᱭᱟᱜ ᱫᱚ ᱢᱟᱱᱮ ᱥᱟᱺᱜᱤᱧ ᱧᱚᱜ ᱜᱮᱭᱟ ᱥᱮ ᱱᱟᱹᱭ ᱠᱷᱚᱱᱟᱜ। ᱱᱟᱹᱭ ᱢᱮᱱᱟᱜᱼᱟ ᱟᱨᱠᱤ, ᱥᱟᱺᱜᱤᱧ ᱧᱚᱜ ᱜᱮᱭᱟ।
ᱟᱪᱪᱷᱟ ᱟᱪᱪᱷᱟ ᱮᱢᱱᱤ ᱯᱩᱠᱷᱨᱤ ᱠᱷᱚᱱ ᱜᱮᱯᱮ ᱪᱟᱥ ᱜᱮᱭᱟ ᱛᱟᱦᱟᱞᱮ?
ᱦᱮᱸ ᱯᱩᱠᱷᱨᱤ ᱠᱷᱚᱱᱟᱜ ᱜᱮ। ᱫᱟᱜ ᱯᱮᱨᱮᱡᱚᱜᱼᱟ ᱛᱟᱨᱯᱚᱨ ᱚᱸᱰᱮ ᱠᱷᱚᱱᱟᱜ ᱢᱮᱥᱤᱱ ᱠᱚᱛᱮᱞᱮ ᱟᱨᱮᱡᱟ।
ᱟᱪᱪᱷᱟ ᱟᱨ ᱫᱷᱚᱨᱚᱱ ᱥᱚᱢᱚᱭ ᱦᱚᱸ ᱚᱱᱠᱟ ᱜᱮ ᱢᱮᱥᱤᱱ ᱛᱮᱜᱮ᱾ ᱯᱩᱠᱷᱨᱤ ᱠᱷᱚᱱ।
ᱦᱮᱸ ᱦᱮᱸ ᱫᱷᱚᱨᱚᱱ ᱥᱚᱢᱚᱭ ᱦᱚᱸ ᱯᱩᱠᱷᱨᱤ ᱛᱮᱜᱮ।
ᱟᱪᱪᱷᱟ ᱟᱞᱮ ᱥᱚᱢᱚᱭ ᱫᱚ ᱱᱚᱱᱛᱮ ᱥᱚᱢᱚᱭ ᱥᱚᱢᱚᱭ ᱨᱮᱠᱚ ᱟᱲᱟᱜ ᱟᱞᱮ ᱜᱮᱭᱟ ᱛᱚ ᱫᱟᱜ ᱚᱱᱟᱛᱮ ᱩᱱᱟᱹᱜ ᱮᱴᱠᱮᱴᱚᱬᱮ ᱫᱚ ᱵᱟᱹᱱᱩᱜᱼᱟ।
ᱦᱮᱸ ᱛᱚ
ᱚᱱᱠᱟ ᱫᱷᱚᱨᱚᱱ ᱥᱚᱢᱚᱭ ᱦᱚᱸ ᱫᱟᱜ ᱠᱚ ᱟᱲᱟᱜ ᱜᱮᱭᱟ, ᱛᱟᱯᱚᱨᱮ ᱱᱚᱝᱠᱟ ᱵᱚᱨᱥᱟ ᱥᱚᱢᱚᱭ ᱦᱚᱸ ᱫᱟᱜ ᱠᱚ ᱟᱲᱟᱜ ᱜᱮᱭᱟ।
ᱦᱮᱸ, ᱫᱟᱜ ᱠᱚᱠᱚ ᱟᱲᱟᱜ ᱞᱮᱠᱷᱟᱱ ᱠᱚᱱᱚ ᱥᱚᱢᱚᱥᱥᱟ ᱵᱟᱝ ᱦᱩᱭᱩᱜᱼᱟ।
ᱵᱟᱝ ᱵᱟᱝ ᱥᱚᱢᱚᱭ ᱥᱚᱢᱚᱭ ᱨᱮᱠᱚ ᱟᱲᱟᱜ ᱞᱮᱠᱷᱟᱱ ᱫᱚ ᱪᱟᱥ ᱫᱚ ᱵᱷᱟᱜᱤ ᱜᱮ ᱦᱩᱭᱩᱜᱼᱟ।
ᱦᱮᱸ
ᱟᱨ ᱫᱟᱜ ᱠᱚᱜᱮ ᱠᱟᱹᱴᱤᱡ ᱚᱵᱷᱟᱵᱽ ᱞᱮᱱ ᱠᱷᱟᱱ ᱪᱟᱥ ᱠᱚᱫᱚ ᱤᱭᱟᱹ ᱠᱚ ᱫᱚ ᱰᱤᱞᱟᱹᱣ ᱜᱚᱫᱚᱜᱼᱟ।
ᱦᱮᱸ, ᱦᱩᱲᱩ ᱠᱚᱦᱚᱸ ᱜᱚᱡ ᱜᱚᱫᱚᱜᱼᱟ ᱫᱟᱨᱮ ᱠᱚ ᱵᱟᱝ ᱵᱟᱧᱪᱟᱜᱼᱟ।
ᱟᱞᱮ ᱥᱮᱫ ᱫᱚ ᱚᱱᱟ ᱛᱮ ᱟᱫᱚ ᱩᱱᱟᱹᱜ ᱤᱭᱟᱹ ᱫᱚ ᱵᱟᱹᱱᱩᱜᱼᱟ ᱮᱴᱠᱮᱴᱚᱬᱮ ᱫᱚ, ᱱᱚᱱᱛᱮ ᱫᱚ ᱱᱟᱯᱟᱭ ᱜᱮ।
ᱦᱩᱸ ᱟᱞᱮ ᱥᱮᱫ ᱜᱮ ᱠᱟᱹᱴᱤᱡ ᱮᱴᱠᱮᱴᱚᱬᱮ ᱵᱤᱥᱤᱭᱟ।
ᱟᱪᱪᱷᱟ, ᱛᱟᱦᱟᱞᱮ ᱥᱚᱵᱽᱡᱤ ᱠᱚᱫᱚ ᱪᱮᱫ ᱛᱮᱯᱮ ᱪᱟᱥ ᱜᱮᱭᱟ, ᱚᱱᱟ ᱯᱩᱠᱷᱨᱤ ᱫᱟᱜ ᱠᱚᱛᱮ ᱜᱮ?
ᱦᱮᱸ ᱚᱱᱟ ᱛᱮᱜᱮ ᱫᱟᱜ ᱞᱮ ᱟᱨᱮᱡᱟ, ᱛᱟᱨᱯᱚᱨᱮ ᱚᱱᱟ ᱛᱮᱜᱮ ᱞᱮ ᱪᱟᱥ ᱞᱮ ᱨᱟᱠᱟᱵ ᱜᱮᱭᱟ।
ᱟᱪᱪᱷᱟ ᱟᱪᱪᱷᱟ ᱟᱞᱮ ᱫᱚ ᱠᱮᱱᱮᱞ ᱼᱼ